ᱛ
ᱩᱢ ᱡᱚᱦᱟᱨ ᱜᱮ ᱜᱚᱢᱠᱮ ᱾
ᱦᱮᱸ ᱡᱚᱦᱟᱨ ᱜᱮ᱾
ᱮᱸ ᱟᱯᱮ ᱥᱮᱫ ᱫᱚ ᱪᱮᱫ ᱞᱮᱠᱟ ᱫᱟᱜ ᱫᱟᱜᱮ ᱱᱤᱛᱚᱜ ᱫᱚ ᱛᱟᱦᱚᱞᱮ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ
ᱱᱤᱛᱚᱜ ᱫᱚ ᱢᱴᱟᱢᱩᱴᱤ ᱫᱚᱢᱮ ᱮᱠᱴᱟ ᱵᱷᱟᱞᱚ ᱫᱚ ᱵᱟᱝ ᱦᱩᱭᱩᱜ ᱠᱟᱱᱟ, ᱵᱷᱟᱹᱜᱤ ᱫᱚ
ᱚ ᱟᱪᱪᱷᱟ ᱫᱤᱭᱮ ᱪᱟᱥ ᱠᱚᱫᱚ ᱛᱤᱱᱟᱹᱜ ᱥᱟᱺᱜᱤᱧ ᱯᱮ ᱞᱟᱦᱟ ᱟᱠᱟᱫᱟ ᱥᱮ ᱟᱹᱣᱨᱤ? ᱨᱚᱦᱚᱭ ᱵᱟᱲᱟ ᱠᱚ ᱟᱹᱣᱨᱤ ᱦᱩᱭᱩᱜ-ᱟ ᱾
ᱱᱮᱜ ᱱᱮᱜ-ᱮ ᱞᱮ ᱮᱦᱚᱵ ᱟᱠᱟᱫᱟ ᱾
ᱚ ᱟᱪᱪᱷᱟ ᱦᱟ ᱦᱩᱸ ᱾
ᱟᱨ ᱟᱯᱮ ᱫᱚ?
ᱦᱮ ᱟᱞᱮ ᱦᱚᱸ ᱨᱚᱦᱚᱭ ᱫᱚᱞᱮ ᱨᱚᱦᱚᱭ ᱠᱟᱜ ᱜᱮᱭᱟ ᱾ ᱮᱸ ᱞᱟᱦᱟ ᱫᱚ ᱞᱟᱦᱟ ᱠᱟᱱ ᱛᱟᱞᱮ ᱜᱮᱭᱟ, ᱱᱟᱜ ᱠᱷᱟᱱ ᱮ ᱫᱟᱜ ᱡᱟᱹᱲᱤ ᱠᱚᱫᱚ ᱩᱱᱟᱹᱜ ᱵᱟᱝ ᱦᱩᱭᱩᱜ ᱠᱟᱱ ᱨᱮᱦᱚᱸ ᱾
ᱦᱩᱸ
ᱮᱸᱜ ᱨᱚᱦᱚᱭ ᱫᱚ ᱦᱩᱭᱩᱜ ᱠᱟᱱ ᱜᱮᱭᱟ, ᱡᱮᱢᱚᱱ ᱵᱟᱹᱫ, ᱵᱟᱹᱭᱦᱟᱹᱲ ᱾ ᱵᱟᱹᱭᱦᱟᱹᱲ ᱫᱚ ᱵᱟᱹᱭᱦᱟᱹᱲ ᱠᱚᱨᱮ ᱜᱮᱞᱮ ᱨᱚᱦᱚᱭ ᱫᱟ, ᱵᱟᱹᱫ ᱠᱚᱨᱮ ᱫᱚ ᱥᱮᱨᱢᱟ ᱡᱟᱹᱨᱤ ᱨᱮᱱᱟᱜ ᱟᱱᱟᱴ ᱠᱷᱟᱹᱛᱤᱨ ᱛᱮ ᱨᱚᱦᱚᱭ ᱫᱚ ᱟᱹᱰᱤ ᱦᱩᱭᱩᱜ-ᱟ ᱾ᱵᱟᱹᱫᱽ ᱠᱚᱨᱮ ᱜᱮ ᱨᱚᱦᱚᱭ ᱠᱚᱫᱚ ᱞᱟᱦᱟ ᱠᱟᱱ ᱛᱟᱞᱮᱭᱟ ᱨᱚᱦᱚᱭ ᱠᱟᱜ ᱜᱮᱭᱟᱞᱮ ᱾ ᱟᱯᱮ ᱫᱚ?
ᱟᱞᱮ ᱫᱚ ᱚᱱᱟ ᱵᱟᱹᱭᱦᱟᱹᱲ ᱠᱷᱮᱛ ᱜᱮᱞᱮ ᱨᱚᱦᱚᱭ ᱟᱠᱟᱫᱟ ᱾ ᱵᱟᱹᱫᱽ ᱠᱷᱮᱛ ᱫᱚ ᱟᱹᱣᱨᱤ ᱥᱮᱨᱢᱟ ᱡᱟᱹᱲᱤ ᱪᱷᱟᱲᱟ ᱟᱞᱮᱭᱟᱜ ᱫᱚ ᱪᱟᱥᱵᱟᱥ ᱛᱚ ᱵᱟᱝ ᱦᱩᱭᱩᱜ-ᱟ ᱾
ᱦᱮᱸ ᱦᱮᱸ ᱡᱷᱚᱛᱚ ᱦᱚᱲ ᱜᱮ ᱱᱟᱜ ᱠᱷᱟᱱ ᱾
ᱥᱮᱨᱢᱟ ᱡᱟᱹᱲᱤ ᱪᱮᱛᱟᱱ ᱨᱮᱜᱮ ᱾
ᱱᱤᱨᱵᱷᱚᱨ
ᱱᱤᱨᱵᱷᱚᱨ ᱫᱟᱭ ᱾
ᱦᱮᱸ ᱦᱮᱸ ᱾ ᱜᱚᱢᱠᱮ ᱛᱟᱦᱚᱞᱮ ᱟᱯᱮ ᱫᱚ ᱵᱤᱨ ᱫᱤᱥᱚᱢ ᱥᱮ ᱵᱤᱞᱹᱟᱛ ᱫᱤᱥᱚᱢ ᱯᱮ ᱯᱟᱲᱟᱜ-ᱟ?
ᱵᱤᱨ ᱫᱤᱥᱚᱢ ᱜᱮ ᱠᱟᱱᱟᱞᱮ ᱾ ᱟᱨ ᱟᱯᱮ ᱫᱚ?
ᱚ ᱟᱪᱪᱷᱟ ᱟᱞᱮ ᱦᱚᱸ ᱵᱤᱨ ᱫᱤᱥᱚᱢ ᱜᱮ ᱠᱟᱱᱟᱞᱮ ᱱᱤᱛ ᱫᱚ ᱾ ᱵᱤᱨ ᱫᱤᱥᱚᱢ ᱜᱮ ᱠᱟᱱᱟᱞᱮ ᱾ ᱚ ᱦᱮᱸ ᱦᱮᱸ ᱜᱚᱝᱠᱮ ᱛᱟᱦᱚᱞᱮ ᱟᱯᱮ ᱫᱚ ᱵᱤᱨ ᱫᱤᱥᱚᱢ ᱢᱟᱱᱮ ᱵᱤᱨ ᱠᱚᱨᱮ ᱪᱮᱫ ᱪᱮᱫ ᱡᱤᱱᱤᱥ ᱠᱚᱛᱮ ᱴᱟᱠᱟ ᱠᱚᱯᱮ ᱨᱳᱡᱽᱜᱟᱨ ᱜᱮᱭᱟ ᱢᱟᱱᱮ ᱪᱮᱫ ᱠᱚᱯᱮ ᱠᱟᱹᱢᱤ ᱜᱮᱭᱟ ᱚᱱᱟ ᱵᱤᱨ ᱫᱤᱥᱚᱢ ᱠᱚᱨᱮ ᱫᱚ?
ᱳᱴ ᱦᱮᱱᱟᱜ ᱠᱚᱣᱟ, ᱯᱩᱴᱠᱟᱹ ᱛᱟᱨᱯᱚᱨᱮ ᱥᱟᱦᱟᱱ, ᱥᱟᱠᱟᱢ ᱾
ᱚ ᱟᱪᱪᱷᱟ ᱦᱮᱸ ᱦᱮᱸ ᱟᱞᱮ ᱦᱚᱸ ᱢᱟᱱᱮ ᱟᱯᱮ ᱫᱚ ᱳᱫ ᱯᱩᱴᱠᱟᱹ ᱠᱚᱫᱚ ᱱᱚᱣᱟ ᱥᱤᱡᱤᱱ ᱫᱚ ᱪᱮᱫ ᱞᱮᱠᱟ ᱠᱚ ᱚᱢᱚᱱᱚᱜ ᱠᱟᱱᱟ ᱛᱟᱦᱚᱞᱮ?
ᱱᱮᱥ ᱥᱤᱡᱤᱱ ᱫᱚ ᱩᱱᱟᱹᱜ ᱴᱟ ᱵᱟᱠᱚ ᱧᱮᱞᱚᱜ ᱠᱟᱱᱟ ᱟᱱᱟᱴ ᱜᱮᱠᱚ ᱧᱮᱞᱚᱜ ᱠᱟᱱᱟ ᱾
ᱦᱮᱸ ᱦᱮᱸ ᱯᱚᱨᱤᱵᱮᱥ ᱠᱚ ᱪᱮᱧᱡ ᱠᱟᱱᱟ ᱛᱚ ᱢᱟᱱᱮ ᱯᱚᱨᱤᱵᱮᱥ ᱛᱚ ᱵᱟᱝ ᱞᱟᱹᱭ ᱜᱟᱱᱚᱜ-ᱟ ᱡᱮ ᱡᱩᱜᱽ ᱯᱟᱞᱴᱟᱣ ᱦᱮᱡ ᱠᱟᱱᱟ ᱾ ᱛᱚ ᱡᱮᱢᱚᱱ ᱞᱟᱦᱟ ᱛᱮᱫᱚ ᱟᱹᱰᱤ ᱢᱟᱱᱮ ᱟᱹᱰᱤ ᱳᱫ ᱯᱩᱴᱠᱟᱹ ᱥᱟᱸᱜᱮ ᱠᱚ ᱧᱟᱢᱚᱜ ᱛᱟᱦᱮᱸᱜ-ᱟ ᱱᱚᱜ-ᱚᱭ ᱱᱤᱭᱟᱹ ᱥᱤᱡᱮᱱ ᱫᱚ ᱢᱟᱱᱮ ᱟᱹᱰᱤ ᱠᱚ ᱦᱟᱨ ᱠᱚᱢ ᱟᱠᱟᱱᱟ ᱾ ᱟᱹᱰᱤ ᱠᱚᱢ ᱯᱩᱴᱠᱟᱹ ᱨᱮᱱᱟᱜ ᱦᱟᱨ ᱫᱚ ᱟᱵᱟᱨ ᱠᱚᱢ ᱟᱠᱟᱱᱟ, ᱳᱫ ᱠᱚᱫᱚ ᱛᱟᱣ ᱴᱩᱠ ᱴᱟᱠ ᱧᱟᱢᱚᱜ ᱠᱟᱱ ᱜᱮᱭᱟ ᱾ ᱦᱮᱸ ᱡᱮᱢᱚᱱ ᱯᱟᱹᱦᱤᱞ ᱦᱚᱲ ᱠᱚᱫᱚ ᱵᱟᱝᱼᱟ ᱦᱮᱸ ᱦᱮᱸ ᱜᱚᱝᱠᱮ ᱦᱮᱸ ᱾
ᱯᱟᱹᱦᱤᱞ ᱫᱚ ᱟᱹᱰᱤ ᱵᱟᱹᱲᱛᱤ ᱠᱚ ᱧᱟᱢᱚᱜ ᱠᱟᱱ ᱛᱟᱦᱮᱸᱱᱟ ᱱᱤᱛᱚᱜ ᱫᱚ ᱟᱹᱰᱤ ᱠᱚᱢ ᱪᱟᱵᱟ ᱠᱟᱱᱟ ᱠᱚ ᱾
ᱮᱸ ᱦᱮᱸ ᱫᱤᱭᱮ ᱜᱚᱢᱠᱮ ᱛᱟᱦᱚᱞᱮ ᱟᱯᱮ ᱥᱮᱫ ᱫᱚ ᱪᱮᱫ ᱠᱚᱯᱮ ᱪᱟᱥ ᱜᱮᱭᱟ?
ᱪᱟᱥ ᱠᱚ ᱥᱚᱵᱽᱡᱤ ᱠᱚᱫᱚ ᱟᱯᱮ ᱫᱚ ᱥᱚᱵᱽᱡᱤ ᱠᱚᱯᱮ ᱪᱟᱥ ᱜᱮᱭᱟ ᱥᱮ ᱵᱟᱝ?
ᱦᱮᱸ ᱜᱚᱝᱠᱮ ᱪᱟᱥ ᱜᱮᱭᱟᱞᱮ ᱾ ᱟᱯᱮ ᱥᱮᱫ ᱫᱚ?
ᱟᱞᱮ ᱥᱮᱫ ᱫᱚ ᱠᱚᱨᱚᱞᱟ, ᱟᱹᱞᱩ, ᱱᱚᱛᱮ ᱵᱤᱞᱟᱹᱛᱤ ᱟᱨᱦᱚᱸ ᱵᱮᱸᱜᱟᱲ ᱠᱚ ᱢᱟᱱᱮ ᱟᱭᱢᱟ ᱡᱤᱱᱤᱥ ᱜᱮ ᱾
ᱚ ᱟᱪᱪᱷᱟ ᱦᱮᱸ ᱟᱠᱷᱨᱤᱧ ᱠᱚᱫᱚ ᱢᱟᱱᱮ ᱚᱲᱟᱜ ᱡᱚᱢ ᱞᱮᱠᱟ ᱯᱮ ᱪᱟᱥ ᱜᱮᱭᱟ ᱥᱮ ᱟᱠᱷᱨᱤᱧ ᱟᱠᱷᱨᱤᱧ ᱞᱟᱹᱜᱤᱫ ᱯᱮ ᱪᱟᱥ ᱜᱮᱭᱟ?
ᱵᱟᱱᱟᱨ ᱞᱟᱹᱜᱤᱫ ᱜᱮ ᱢᱟᱱᱮ ᱚᱲᱟᱜ ᱡᱚᱢ ᱞᱟᱹᱜᱤᱫ ᱦᱚᱸ ᱟᱨ ᱟᱠᱷᱨᱤᱧ ᱞᱟᱹᱜᱤᱫ ᱦᱚᱸ ᱾ ᱚᱱᱟ ᱥᱚᱵᱡᱤ ᱠᱚᱫᱚ ᱠᱤᱨᱤᱧ ᱫᱚ ᱵᱟᱝ ᱦᱩᱭᱩᱜ ᱛᱟᱞᱮ ᱜᱮᱭᱟ ᱾
ᱚ ᱟᱪᱪᱷᱟ ᱚᱲᱟᱜ ᱨᱮᱱᱟᱜ ᱡᱟᱦᱟᱸ ᱠᱚᱯᱮ ᱪᱟᱥ ᱜᱮᱭᱟ ᱚᱱᱟ ᱠᱚᱛᱮ ᱜᱮ ᱚᱲᱟᱜ ᱫᱚ ᱚᱲᱟᱜ ᱨᱮᱱᱟᱜ ᱩᱛᱩ ᱠᱚᱫᱚ ᱪᱟᱞᱟᱜ ᱛᱟᱯᱮ ᱜᱮᱭᱟ ᱥᱮ ᱟᱨ ᱟᱠᱷᱨᱤᱧ ᱦᱚᱸᱯᱮ ᱟᱠᱷᱨᱤᱧ ᱜᱮᱭᱟ ᱚ ᱟᱞᱮ ᱥᱮᱫ ᱫᱚ ᱪᱟᱥ ᱫᱚ ᱦᱳᱭ ᱫᱚ ᱦᱳᱭᱳᱜ ᱜᱮᱭᱟ ᱢᱟᱱᱮ ᱫᱟᱜ ᱨᱮᱱᱟᱜ ᱯᱨᱚᱵᱽᱞᱮᱢ ᱠᱷᱟᱹᱛᱤᱨ ᱩᱱᱟᱹᱜ ᱵᱟᱞᱮ ᱪᱟᱥ ᱫᱟᱲᱮᱭᱟᱜ ᱜᱮᱭᱟ ᱡᱮ ᱢᱟᱱᱮ ᱫᱟᱜ ᱜᱮᱛᱚ ᱡᱷᱚᱛᱚ ᱠᱷᱚᱱᱟᱜ ᱢᱮᱱ ᱡᱤᱱᱤᱥ ᱠᱟᱱ ᱛᱟᱵᱚᱱᱟ ᱥᱮ ᱠᱷᱮᱛᱨᱮ ᱨᱮ ᱮ ᱡᱟᱦᱟᱱᱟᱜ ᱜᱮ ᱪᱟᱥ ᱞᱮᱠᱷᱟᱱ ᱫᱟᱜ ᱜᱮ ᱦᱩᱸ ᱡᱷᱚᱛᱚ ᱠᱷᱚᱱᱟᱜ ᱵᱟᱹᱲᱛᱤ ᱫᱟᱜ ᱪᱷᱟᱲᱟ ᱦᱮᱸ ᱫᱟᱜ ᱜᱮ ᱞᱟ ᱦᱮᱸ ᱦᱮᱸ ᱞᱟᱜᱟᱼᱟ ᱥᱮ ᱠᱷᱮᱛᱨᱮ ᱨᱮ ᱩᱱᱟᱹᱜ ᱫᱚ ᱵᱟᱞᱮ ᱪᱟᱥ ᱜᱮᱭᱟ ᱪᱟᱥ ᱫᱚᱞᱮ ᱪᱟᱥ ᱜᱮᱭᱟ ᱟᱞᱮ ᱦᱚᱸ ᱚᱲᱟᱜ ᱡᱚᱢ ᱞᱮᱠᱟ ᱜᱮᱞᱮ ᱪᱟᱥᱟ ᱡᱮᱢᱚᱱ ᱵᱷᱤᱱᱰᱤ ᱠᱚᱨᱚᱞᱟ ᱚᱱᱟ ᱠᱚ ᱪᱟᱥ ᱜᱮᱭᱟᱞᱮ ᱠᱤᱱᱛᱩ ᱚᱲᱟᱜ ᱨᱮᱱᱟᱜ ᱩᱛᱩ ᱞᱟᱹᱜᱤᱫ ᱜᱮ ᱵᱟᱞᱮ ᱟᱠᱷᱨᱤᱧ ᱜᱮᱭᱟ ᱟᱠᱷᱨᱤᱧ ᱫᱚ ᱵᱟᱝᱟ ᱜᱚᱝᱠᱮ ᱦᱮᱸ ᱫᱤᱭᱮ ᱜᱚᱝᱠᱮ ᱟᱵᱤᱱ ᱫᱚ ᱢᱟᱱᱮ ᱚᱠᱟ ᱚᱠᱟ ᱠᱚᱨᱮ ᱫᱟᱬᱟᱱ ᱠᱚᱵᱤᱱ ᱪᱟᱞᱟᱣ ᱠᱟᱱᱟ
ᱫᱟᱬᱟᱱ
ᱦᱮᱸ
ᱫᱟᱬᱟᱱ ᱫᱚ ᱫᱤᱜᱷᱟ ᱞᱤᱧ ᱥᱮᱱ ᱵᱟᱲᱟ ᱠᱟᱱᱟ ᱟᱨ ᱟᱵᱤᱱ ᱫᱚ
ᱜᱚᱢᱠᱮ ᱟᱞᱤᱧ ᱫᱚ ᱞᱤᱧ ᱟᱞᱤᱧ ᱦᱚᱸ ᱡᱮᱢᱚᱱ ᱱᱚᱜ-ᱚᱭ ᱠᱚᱴᱟ ᱫᱤᱱ ᱞᱟᱦᱟ ᱵᱩᱨᱩ ᱵᱚᱸᱜᱟ ᱪᱟᱞᱟᱣᱮᱱ ᱛᱟᱵᱚᱱᱟ ᱚᱸᱰᱮ ᱦᱚᱸᱞᱤᱧ ᱪᱟᱞᱟᱣ ᱠᱟᱱᱟ ᱟᱨ ᱯᱟᱴᱟᱵᱤᱸᱫᱷᱟᱹ ᱵᱤᱠᱠᱷᱟᱛᱚ ᱵᱟᱲᱟᱭ ᱜᱮᱭᱟᱵᱤᱱ ᱦᱚᱭᱛᱚ
ᱦᱮᱸ
ᱮ ᱯᱟᱴᱟᱵᱤᱸᱫᱟᱹ ᱛᱟᱯᱚᱨᱮ ᱞᱩᱜᱩᱵᱩᱨᱩ ᱚᱡᱚᱫᱽᱫᱷᱟ ᱯᱟᱦᱟᱲ ᱦᱮᱸ
ᱡᱟᱦᱟᱸ ᱠᱚᱵᱤᱱ ᱞᱟᱹᱭ ᱠᱮᱫᱟ ᱚᱱᱟ ᱠᱚᱫᱚ ᱞᱤᱧ ᱥᱮᱱ ᱫᱚᱞᱤᱧ ᱥᱮᱱ ᱵᱟᱲᱟ ᱟᱠᱟᱱᱟ ᱢᱤᱫ ᱫᱷᱟᱣ ᱵᱟᱨ ᱫᱷᱟᱣ ᱠᱟᱛᱮᱫ
ᱳ ᱟᱪᱪᱷᱟ ᱦᱮᱸ ᱪᱟᱞᱟᱜ ᱦᱚᱸ ᱫᱚᱨᱠᱟᱨ ᱜᱮᱭᱟ
ᱦᱩᱸ
ᱦᱮᱸ ᱦᱮᱸ ᱜᱚᱢᱠᱮ ᱛᱟᱦᱚᱞᱮ ᱟᱹᱵᱤᱱ ᱫᱚ ᱢᱟᱱᱮ ᱪᱮᱫ ᱠᱚᱵᱤᱱ ᱠᱟᱹᱢᱤ ᱵᱟᱲᱟᱭ ᱜᱮᱭᱟ ᱱᱤᱛ ᱫᱚ
ᱠᱟᱹᱢᱤ ᱫᱚ ᱥᱮ ᱨᱚᱠᱚᱢ ᱫᱚ ᱱᱤᱛᱚᱜ ᱫᱚ ᱚᱞᱚᱜ ᱯᱟᱲᱦᱟᱣ ᱠᱚᱜᱮ ᱞᱤᱧ
ᱳ ᱟᱪᱪᱷᱟ ᱛᱤᱱᱟᱹᱜ ᱨᱮᱵᱤᱱ ᱚᱞᱚᱜ ᱠᱟᱱ ᱛᱮ
ᱱᱤᱛᱚᱜ ᱫᱚ ᱯᱷᱟᱥᱴ ᱤᱭᱟᱨ ᱠᱚᱞᱮᱡᱽ ᱨᱮᱭᱟᱜ
ᱳ ᱟᱪᱪᱷᱟ ᱦᱩᱸ ᱜᱚᱢᱠᱮ ᱟᱞᱤᱧ ᱫᱚ ᱱᱚᱜᱼᱚᱭ ᱴᱩᱭᱮᱞᱵᱷ ᱪᱟᱞᱟᱜ ᱠᱟᱱ ᱛᱟᱹᱞᱤᱧᱟ
ᱚ
ᱚ ᱜᱚᱢᱠᱮ ᱛᱟᱦᱚᱞᱮ ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱵᱟᱝ
ᱡᱚᱢ ᱠᱟᱫᱟ ᱞᱤᱧ
ᱚ ᱟᱪᱪᱷᱟ
ᱟᱹᱵᱤᱱ ᱫᱚᱵᱤᱱ ᱱᱟᱯᱟᱭ ᱵᱟᱲᱟ ᱜᱮᱭᱟ
ᱦᱮᱸ ᱜᱚᱝᱠᱮ ᱱᱤᱛ ᱫᱚᱞᱮ ᱱᱟᱯᱟᱭ ᱵᱟᱲᱟ ᱜᱮᱭᱟ ᱡᱷᱚᱛᱚ ᱦᱚᱲ ᱜᱮ ᱦᱮᱸ ᱜᱚᱢᱠᱮ ᱛᱟᱦᱚᱞᱮ ᱢᱟᱱᱮ ᱡᱮ ᱱᱚᱜ-ᱚᱭ ᱛᱤᱨ ᱠᱚᱨᱮ ᱦᱮᱸ ᱢᱟᱱᱮ ᱵᱤᱨ ᱠᱚᱨᱮ ᱡᱮ ᱫᱟᱨᱮ ᱠᱚ ᱚᱱᱠᱟ ᱡᱮᱢᱚᱱ ᱱᱮᱛᱟᱨ ᱫᱚ ᱟᱢ ᱟᱹᱵᱤᱱ ᱦᱚᱸ ᱵᱤᱨ ᱫᱤᱥᱚᱢ ᱜᱮ ᱟᱹᱞᱤᱧ ᱦᱚᱸ ᱵᱤᱨ ᱫᱤᱥᱚᱢ ᱜᱮ ᱥᱮ ᱠᱷᱮᱛᱨᱮ ᱞᱤᱧ ᱞᱟᱹᱭ ᱠᱮᱫᱟ ᱡᱮ ᱱᱚᱜ-ᱚᱭ ᱡᱮ ᱵᱤᱨ ᱨᱮ ᱦᱮᱸ ᱩᱱᱟᱹᱜ ᱫᱟᱨᱮ ᱱᱟᱲᱤ ᱦᱮᱱᱟᱜ ᱛᱟᱵᱚᱱᱟ ᱥᱮ ᱠᱷᱮᱛᱨᱮ ᱨᱮ ᱢᱟᱱᱮ ᱟᱹᱰᱤ ᱠᱤᱪᱷᱩ ᱢᱟᱞᱚᱴ ᱪᱟᱞᱟᱜ ᱠᱟᱱᱟ ᱡᱮᱢᱚᱱ ᱫᱟᱨᱮ ᱠᱚᱵᱚᱱ ᱢᱟᱜᱽ ᱮᱫᱟ ᱢᱟᱜ ᱮᱫᱟ ᱠᱚ ᱡᱷᱚᱛᱚ ᱦᱚᱲ ᱜᱮ ᱥᱮᱠᱷᱮᱛ ᱨᱮ ᱫᱟᱨᱮ ᱠᱚ ᱦᱚᱸ ᱢᱟᱞᱚᱴ ᱤᱫᱤᱜ ᱠᱟᱱᱟ ᱱᱚᱣᱟ ᱠᱚ ᱡᱟᱸᱜᱮ ᱫᱟᱨᱟᱢ ᱪᱤᱠᱟᱹᱛᱮ ᱜᱟᱱᱚᱜᱼᱟ ᱡᱮ ᱡᱮ ᱟᱞᱚᱵᱚᱱ ᱢᱟᱜᱽ ᱢᱟ ᱚᱱᱟ ᱠᱚ ᱪᱤᱠᱟᱹᱛᱮ ᱵᱚᱱ ᱠᱚᱨᱟᱣᱟ
ᱱᱚᱣᱟ ᱠᱚᱫᱚ ᱢᱟᱱᱮ ᱢᱮᱴᱴᱟᱝ ᱦᱚᱭ ᱛᱚ ᱢᱮᱴ ᱴᱟᱝ ᱵᱤᱱ ᱢᱟᱜᱽ ᱠᱮᱫᱟ ᱚᱸᱰᱮ ᱠᱚᱢ ᱥᱮ ᱠᱚᱢ ᱵᱟᱨᱭᱟ ᱫᱚ ᱨᱚᱦᱚᱭ ᱫᱚᱨᱠᱟᱨᱚᱜᱼᱟ ᱫᱟᱨᱮ
ᱦᱮᱸ ᱮᱠᱫᱚᱢ ᱴᱷᱤᱠ ᱠᱟᱛᱷᱟ ᱵᱮᱱ ᱞᱟᱹᱭ ᱠᱟᱫᱟ ᱜᱚᱝᱠᱮ ᱠᱩᱥᱤ ᱠᱟᱜ ᱛᱟᱵᱤᱱᱟᱹᱧ ᱠᱟᱛᱷᱟ
ᱦᱩᱸ ᱟᱨ ᱵᱟᱝ ᱠᱷᱟᱱ ᱫᱤᱱᱮ ᱫᱤᱱᱮ ᱵᱤᱞᱩᱯᱛᱚ ᱪᱟᱵᱟᱜ ᱠᱟᱱᱟ ᱥᱮ ᱱᱚᱣᱟ ᱠᱚᱫᱚ ᱦᱟᱯᱮᱱ ᱫᱤᱱ ᱟᱵᱚᱣᱟᱜ ᱢᱟᱱᱮ ᱥᱚᱝᱠᱚᱴ ᱯᱟᱲᱟᱜ ᱟ ᱥᱮ ᱢᱤᱫ ᱥᱩᱢᱚᱭ
ᱦᱮᱸ ᱜᱚᱢᱠᱮ ᱡᱮᱢᱚᱱ ᱱᱚᱜᱼᱚᱭ ᱧᱮᱞ ᱵᱤᱱ ᱡᱮᱼᱼ ᱵᱤᱨ ᱠᱚᱨᱮ ᱥᱮᱸᱜᱮᱞ ᱠᱚᱠᱚ ᱞᱟᱜᱟᱼᱟᱜ ᱠᱟᱱᱟ ᱱᱚᱣᱟ ᱠᱚᱫᱚ ᱮᱠᱟᱞ ᱞᱟᱹᱠᱛᱤ ᱵᱟᱝ ᱠᱟᱱᱟ ᱪᱮᱫᱟᱜ ᱥᱮ ᱠᱟᱹᱴᱤᱡ ᱠᱟᱹᱴᱤᱡ ᱯᱚᱦᱟ ᱫᱟᱨᱮ ᱠᱚ ᱜᱩᱡᱩᱜᱼᱟ ᱟᱨ ᱜᱚᱡ ᱞᱮᱱᱠᱷᱟᱱ ᱫᱚ ᱟᱵᱟᱨ ᱫᱚᱦᱲᱟ ᱡᱟᱱᱟᱢ ᱛᱮ ᱟᱹᱰᱤ ᱠᱚᱥᱴᱚ ᱚᱱᱟ ᱠᱷᱟᱹᱛᱤᱨ ᱛᱮ ᱡᱮᱢᱚᱱ ᱟᱹᱰᱤ ᱠᱚᱥᱴᱚ ᱢᱟᱱᱮ ᱵᱟᱭ ᱡᱟᱱᱟᱢᱚᱜᱼᱟ ᱵᱟᱭ ᱡᱟᱱᱟᱢᱚᱜ ᱞᱟᱹᱜᱤᱫᱚᱜᱼᱟ ᱡᱮᱢᱚᱱ ᱥᱮ ᱠᱷᱮᱛᱨᱮ ᱨᱮ ᱟᱸᱜᱻ ᱦᱩ
ᱟᱨᱦᱚᱸ ᱡᱤᱵᱽ ᱡᱤᱭᱟᱹᱞᱤ ᱠᱚ ᱜᱩᱡᱩᱜ ᱠᱟᱱᱟ ᱥᱮ
ᱦᱮᱸᱻ ᱥᱮᱸᱜᱮᱞ ᱛᱮ ᱯᱚᱦᱟ ᱫᱟᱨᱮ ᱜᱩᱡᱩᱜ ᱠᱟᱱᱟ ᱡᱤᱵ ᱡᱤᱭᱟᱹᱞᱤ ᱠᱚ ᱜᱩᱡᱩᱜ ᱠᱟᱱᱟ ᱟᱹᱰᱤ ᱠᱤᱪᱷᱩᱣᱟᱜ ᱡᱤᱣᱤ ᱪᱟᱞᱟᱜ ᱠᱟᱱ ᱛᱟᱠᱚᱣᱟ
ᱦᱩᱸᱻ
ᱚᱱᱠᱩ ᱫᱚ ᱡᱟᱸᱜᱮ ᱫᱟᱨᱟᱢ ᱦᱩᱭᱩᱜ ᱛᱟᱵᱚᱱᱟ ᱚᱱᱟ ᱠᱚᱫᱚ ᱮᱻ ᱢᱟᱱᱮ ᱟᱹᱵᱤᱱ ᱴᱷᱮᱱ ᱱᱚᱣᱟ ᱜᱮ ᱠᱚᱥᱪᱮᱱ ᱛᱟᱦᱮᱱ ᱠᱟᱱᱟ ᱡᱮ ᱱᱚᱣᱟ ᱠᱚ ᱡᱟᱸᱜᱮ ᱫᱟᱨᱟᱢ ᱠᱷᱟᱹᱛᱤᱨ ᱟᱵᱚ ᱪᱮᱫ ᱠᱚᱨᱟᱣ ᱦᱩᱭᱩᱜ ᱛᱟᱵᱚᱱᱟ ᱡᱮ ᱡᱮᱢᱚᱱ ᱟᱞᱚ ᱦᱩᱭᱩᱜ ᱢᱟ ᱵᱤᱨ ᱠᱚᱨᱮ ᱟᱞᱚ ᱠᱚ ᱨᱚᱦᱚᱭ ᱢᱟ ᱡᱮᱢᱚᱱ ᱟᱞᱚ ᱠᱚ ᱟᱞᱚ ᱠᱚ ᱢᱟᱜᱽ ᱢᱟ ᱫᱟᱨᱮ ᱠᱚ ᱟᱞᱚ ᱠᱚ ᱟᱛᱟᱨᱟᱜ ᱢᱟ ᱚᱱᱟ ᱠᱚ ᱪᱤᱠᱟᱹ ᱛᱮ ᱡᱟᱸᱜᱮ ᱫᱟᱨᱟᱢ ᱦᱩᱭᱩᱜ ᱛᱟᱵᱚᱱᱟ ᱠᱟᱹᱴᱤᱡ ᱢᱤᱫ ᱵᱟᱨ ᱠᱟᱛᱷᱟ ᱞᱟᱹᱭᱟᱜ ᱠᱚ
ᱢᱤᱫᱵᱟᱨ ᱠᱟᱛᱷᱟ ᱱᱚᱣᱟ ᱠᱚᱫᱚ ᱢᱟᱱᱮ ᱢᱟᱱᱮ ᱵᱤᱨ ᱵᱩᱨᱩ ᱠᱚᱫᱚ ᱫᱟᱨᱼᱼ ᱢᱟᱱᱮ ᱫᱟᱨᱮ ᱠᱚ ᱵᱟᱝ ᱢᱟᱜ ᱜᱮ ᱩᱪᱤᱛ ᱠᱟᱱᱟ ᱚᱱᱮ ᱡᱮᱢᱚᱱ ᱥᱮᱸᱜᱮᱞ ᱠᱚᱠᱚ ᱫᱷᱚᱨᱟᱜ ᱠᱟᱱᱟ ᱥᱮ
ᱦᱮᱸ ᱜᱚᱝᱠᱮ ᱵᱟᱝᱟ ᱵᱟᱝᱟ ᱟᱹᱰᱤ ᱦᱚᱲᱟᱜ ᱡᱤᱣᱤ ᱪᱟᱞᱟᱜ ᱠᱟᱱᱟ ᱛᱚ ᱡᱤᱵᱼᱼ
ᱦᱮᱸ ᱦᱮᱸ ᱡᱤᱵᱽᱼᱡᱤᱭᱟᱹᱞᱤ ᱡᱤᱵᱽ-ᱡᱤᱭᱟᱹᱞᱤ ᱠᱚᱣᱟᱜ ᱡᱤᱣᱤ ᱠᱚ ᱪᱟᱞᱟᱜ ᱠᱟᱱᱟ ᱥᱮ
ᱮᱻ ᱦᱮᱸ
ᱵᱟᱝᱠᱷᱟᱱ ᱩᱠᱩ ᱛᱚ ᱦᱟᱯᱮᱱ ᱫᱤᱱ ᱥᱚᱝᱠᱚᱴ ᱨᱮ ᱵᱟᱠᱚ ᱧᱟᱢᱚᱜᱼᱟ ᱥᱮ
ᱦᱮᱸ ᱜᱚᱝᱠᱮ
ᱟᱯᱮ ᱥᱮᱫ ᱫᱚ ᱛᱟᱦᱞᱮ ᱪᱮᱫ ᱫᱟᱨᱮ ᱠᱚ ᱦᱮᱱᱟᱜᱼᱟ ᱚᱝᱠᱟ
ᱫᱟᱨᱮ ᱠᱚᱫᱚ ᱵᱤᱨ ᱫᱤᱥᱚᱢ ᱛᱚ ᱡᱷᱚᱛᱚ ᱫᱟᱨᱮ ᱠᱚᱜᱮ ᱦᱮᱱᱟᱜᱼᱟ ᱛᱤᱨᱤᱞ ᱛᱟᱨᱚᱵ ᱮᱸᱻ ᱠᱟᱱᱴᱷᱟᱲ ᱩᱞ ᱞᱤᱵᱩ ᱠᱚ ᱩᱸᱻ ᱡᱷᱚᱛᱚ ᱫᱟᱨᱮ ᱠᱚᱜᱮ ᱦᱮᱱᱟᱜᱼᱟ ᱜᱚᱝᱼᱼ
ᱟᱨᱦᱚᱸ ᱟᱭᱢᱟ ᱟᱭᱢᱟ ᱦᱮᱱᱟᱜ ᱜᱮᱭᱟ ᱟᱞᱮ ᱥᱮᱫ ᱦᱚᱸ ᱡᱟᱦᱟᱸ ᱠᱚ ᱵᱤᱱ ᱞᱟᱹᱭ ᱠᱮᱫᱟ ᱚᱱᱟ ᱠᱚᱜᱮ ᱦᱮᱱᱟᱜᱼᱟ ᱛᱟᱦᱚᱞᱮ ᱟᱯᱮ ᱥᱮᱫ ᱫᱚ ᱛᱤᱨᱤᱞ ᱥᱟᱠᱟᱢ ᱠᱚ ᱟᱹᱠᱷᱨᱤᱧ ᱜᱮᱭᱟ ᱟᱯᱮ ᱥᱮᱫ ᱚᱱᱟ ᱫᱚ ᱚᱠᱟ ᱞᱮᱠᱟ ᱠᱟᱛᱮᱫ ᱯᱮ ᱟᱹᱠᱷᱨᱤᱧ ᱜᱮᱭᱟ
ᱢᱟᱱᱮ ᱟᱜᱮ ᱵᱤᱨ ᱞᱮ ᱪᱟᱞᱟᱜᱼᱟ ᱫᱤᱭᱮ ᱯᱚᱦᱟ ᱠᱚᱨᱮ ᱡᱟᱦᱟᱸ ᱦᱟᱸᱻ ᱢᱟᱱᱮ ᱪᱷᱳᱴᱳ ᱪᱷᱳᱴᱳ ᱯᱚᱦᱟ ᱫᱟᱨᱮ ᱠᱚᱨᱮ ᱡᱟᱦᱟ ᱥᱟᱠᱟᱢ ᱠᱚᱜᱼᱟ ᱚᱱᱟ ᱠᱚ ᱠᱚ ᱦᱮᱴᱮᱡ ᱟᱹᱜᱩᱭᱟ ᱦᱮᱴᱮᱡ ᱟᱹᱜᱩ ᱠᱟᱛᱮ ᱛᱮ ᱱᱟᱜᱽᱠᱷᱟᱱ ᱠᱩᱨᱤᱴᱤ ᱠᱟᱛᱮ ᱠᱚ ᱛᱚᱞᱟ ᱛᱚᱞ ᱠᱟᱛᱮᱜ ᱠᱚ ᱟᱹᱠᱷᱨᱤᱧᱟ ᱚᱱᱟ ᱚᱱᱠᱟ ᱠᱟᱛᱮ ᱯᱨᱚᱥᱮᱥ ᱠᱟᱛᱮᱜ ᱞᱮ ᱟᱹᱠᱷ ᱨᱤᱧ-ᱟ ᱱᱟᱜᱽᱠᱷᱟᱱ ᱜᱚᱝᱠᱮ ᱟᱯᱮᱥᱮᱫ ᱫᱚ ᱛᱮᱨᱮᱞ ᱥᱟᱠᱟᱢ ᱠᱚᱠᱚ ᱟᱹᱠᱷᱨᱤᱧ ᱠᱮᱭᱟ ᱥᱮ ᱵᱟᱝ?
ᱟᱹᱠᱷᱨᱤᱧ ᱜᱮᱭᱟ ᱠᱚ ᱟᱞᱮᱥᱮᱫ ᱚᱱᱠᱟ ᱜᱮ ᱢᱟᱱᱮ ᱠᱩᱲᱤᱴᱤ ᱠᱟᱛᱮᱜ ᱜᱮᱠᱚ ᱛᱚᱞᱟ ᱟᱨᱠᱤ ᱵᱤᱨ ᱵᱩᱨᱩ ᱠᱷᱚᱱ ᱦᱮᱴᱮᱜ ᱟᱹᱜᱩ ᱠᱟᱛᱮ
ᱳ ᱟᱪᱪᱷᱟ ᱟᱸ ᱦᱮᱸ ᱦᱮᱸ ᱵᱤᱨ ᱫᱤᱥᱚᱢ ᱦᱚᱲ ᱠᱚᱫᱚ ᱟᱹᱰᱤ ᱡᱟᱦᱟᱸᱟᱱᱟᱜ ᱢᱟᱱᱮ ᱴᱟᱠᱟ ᱨᱳᱡᱽᱠᱟᱨ ᱞᱟᱹᱜᱤᱫ ᱫᱚ ᱟᱹᱰᱤ ᱢᱮᱦᱱᱚᱛ ᱦᱩᱭᱩᱜ ᱛᱟᱠᱚᱣᱟ ᱛᱚ ᱡᱮ ᱵᱤᱞᱟᱹᱛ ᱫᱤᱥᱚᱢ ᱠᱚᱫᱚ ᱱᱟᱜ ᱟᱨ ᱱᱚᱜᱼᱚᱭ ᱱᱚᱣᱟ ᱟᱥᱟᱲ ᱵᱚᱸᱜᱟ ᱥᱤᱡᱮᱱ ᱫᱚ ᱟᱸᱻ ᱤᱱᱟᱹ ᱠᱷᱟᱱ ᱦᱚᱲᱟᱜ ᱠᱟᱹᱢᱤ ᱠᱚᱠᱚ ᱪᱟᱞᱟᱜᱼᱟ ᱡᱮ ᱨᱮ ᱟᱹᱰᱤ ᱜᱟᱱ ᱯᱚᱭᱥᱟ ᱜᱮ ᱦᱩᱭᱩᱜ ᱛᱟᱠᱚᱣᱟ ᱩᱱᱠᱩ ᱫᱚ ᱫᱷᱟᱹᱨ ᱫᱷᱟᱹᱨ ᱯᱚᱭᱥᱟ ᱠᱚ ᱦᱟᱛᱟᱣᱟ
ᱛᱩᱫ ᱨᱚᱦᱚᱭ ᱦᱩᱸ ᱛᱩᱫ ᱨᱚᱦᱚᱭ ᱠᱟᱹᱢᱤ ᱠᱚ ᱠᱚ ᱪᱟᱞᱟᱜᱼᱟ ᱛᱚ
ᱦᱩᱸᱻ ᱡᱟᱦᱟᱱ ᱠᱟᱹᱢᱤ ᱜᱮ ᱠᱚᱥᱴᱚ ᱫᱚ ᱦᱩᱭᱩᱜᱼᱟ ᱠᱤᱱᱛᱩ ᱡᱮᱢᱚᱱ ᱵᱤᱨ ᱫᱤᱥᱚᱢ ᱫᱚ ᱟᱵᱚ ᱫᱚ ᱥᱟᱼᱼ ᱠᱟᱢ ᱦᱮᱴᱮᱡ ᱵᱚᱱ ᱪᱟᱞᱟᱜᱼᱟ ᱚᱻ ᱢᱟᱱᱮ ᱟᱹᱰᱤ ᱢᱮᱦᱱᱚᱛ ᱵᱷᱟᱵᱽᱼᱼ ᱛᱮ ᱯᱚᱭᱥᱟ ᱵᱚᱱ ᱨᱳᱡᱽᱠᱟᱨᱼᱟ᱾ ᱦᱩᱸ ᱦᱩᱸ ᱜᱚᱢᱠᱮ ᱛᱟᱦᱞᱮ ᱢᱟᱱᱮ ᱟᱸ ᱦᱟᱸ ᱥᱮᱸᱫᱽᱨᱟ ᱠᱚᱫᱚ ᱵᱤᱱ ᱪᱟᱞᱟᱣ ᱠᱟᱱ ᱜᱮᱭᱟ ᱚᱡᱚᱫᱫᱷᱟ ᱯᱟᱦᱟᱲ ᱠᱚ?
ᱦᱮᱸ ᱥᱮᱱ ᱵᱟᱲᱟ ᱠᱟᱱᱟᱞᱤᱧ᱾
ᱚ ᱟᱪᱪᱷᱟ ᱡᱮᱢᱚᱱ ᱱᱚᱣᱟ ᱥᱮᱸᱫᱽᱨᱟ ᱟᱵᱚᱣᱟᱜ ᱠᱟᱞᱪᱟᱨ ᱨᱮ ᱢᱤᱫᱴᱟᱝ ᱢᱤᱫᱴᱟᱝ ᱠᱟᱞᱪᱟᱨ ᱠᱟᱱ ᱛᱟᱵᱚᱱᱟ ᱥᱮ ᱦᱮᱸ ᱥᱟᱱᱛᱟᱲ ᱥᱚᱢᱟᱡᱽ ᱨᱮ ᱢᱤᱫᱴᱟᱝ ᱠᱟᱞᱪᱟᱨ᱾ ᱥᱮᱱᱫᱨᱟ ᱫᱚ ᱩᱸᱻ ᱩᱸ ᱢᱟᱱᱮ ᱦᱮᱱᱟᱜᱼᱟ ᱡᱮ ᱚᱱᱟ ᱠᱚᱫᱚ ᱡᱷᱚᱛᱚ ᱦᱚᱲ ᱪᱟᱞᱟᱜᱼᱟ ᱜᱮ ᱢᱟᱱᱮ ᱪᱟᱞᱟᱜ ᱜᱮᱭᱟᱢ ᱠᱚ ᱟᱸ ᱟᱡᱚᱫᱤᱭᱟᱹ ᱯᱟᱦᱟᱲ᱾ ᱦᱮᱸ ᱦᱮᱸ ᱫᱤᱭᱮ ᱡᱮᱢᱚᱱ ᱱᱚᱜᱼᱚᱭ ᱟᱹᱰᱤ ᱦᱚᱲ ᱢᱟᱱᱮ ᱞᱟᱹᱭ ᱫᱟᱠᱚ ᱛᱚ ᱡᱮ ᱤᱭᱟᱹ ᱥᱮᱸᱫᱽᱨᱟ ᱠᱚᱫᱚ ᱵᱟᱜᱤ ᱦᱩᱭᱩᱜᱼᱟ ᱡᱤ ᱡᱤᱭᱟᱹᱞᱤ ᱠᱚᱵᱚᱱ ᱜᱚᱡ ᱮᱫ ᱠᱚᱣᱟ ᱱᱚᱣᱟ ᱱᱤᱭᱚᱢ ᱠᱟᱱᱩᱱ ᱠᱚᱫᱚ ᱪᱟᱵᱟ ᱦᱩᱭᱩᱜ ᱛᱟᱵᱚᱱᱟ ᱠᱤᱱᱛᱩ ᱟᱵᱚ ᱫᱚ ᱪᱤᱠᱟᱹ ᱛᱮᱵᱚᱱ ᱪᱟᱵᱟ ᱫᱟᱲᱮᱭᱟᱜᱼᱟ ᱵᱟᱵᱚᱱ ᱪᱟᱵᱟᱭᱟ ᱥᱮ᱾
ᱦᱩᱸᱸ
ᱟᱨ ᱡᱮᱢᱚᱱ ᱥᱮᱸᱫᱽᱨᱟ ᱠᱚᱵᱚᱱ ᱪᱟᱞᱟᱜ ᱠᱟᱱᱟ ᱟᱹᱰᱤ ᱦᱚᱲ ᱜᱮᱠᱚ ᱜᱳᱞ ᱟᱠᱚ ᱦᱮᱸ ᱱᱚᱣᱟ ᱫᱚ ᱢᱟᱱᱮ ᱵᱷᱩᱞ ᱠᱟᱹᱢᱤ ᱦᱩᱭᱩᱜ ᱠᱟᱱ ᱛᱟᱯᱮᱭᱟ᱾ ᱡᱤᱭᱟᱹᱞᱤ ᱠᱚᱯᱮ ᱜᱚᱡᱮᱫ ᱠᱚᱣᱟ ᱡᱤᱭᱟᱹᱞᱤ ᱠᱚᱣᱟᱜ ᱡᱤᱣᱤ ᱯᱮ ᱦᱟᱛᱟᱣ ᱫᱟ᱾ ᱱᱚᱣᱟᱠᱤ ᱴᱷᱤᱠ ᱠᱟᱢᱤ ᱟᱯᱮᱭᱟᱜ ᱠᱟᱞᱪᱟᱨ ᱨᱮ ᱛᱟᱸᱦᱮ ᱠᱟᱛᱮᱜ ᱨᱮᱦᱚᱸ ᱦᱚᱸ ᱵᱟᱲᱤᱡ ᱜᱮᱯᱮ ᱠᱟᱢᱤ ᱫᱟ᱾ ᱠᱤᱱᱛᱩ ᱟᱵᱚᱫᱚ ᱱᱚᱣᱟ ᱫᱚ ᱵᱟᱹᱲᱤᱡ ᱫᱚ ᱵᱟᱵᱚᱱ ᱢᱚᱱᱮᱭᱟ ᱱᱤᱭᱚᱢ ᱨᱮ ᱦᱮᱱᱟᱜ ᱛᱟᱵᱚᱱᱟ ᱚᱱᱟ ᱠᱷᱟᱹᱛᱤᱨ ᱵᱚᱱ ᱠᱚᱨᱟᱣ ᱫᱚ ᱦᱳᱭᱳᱜ ᱛᱟᱵᱚᱱ ᱜᱮᱭᱟ᱾ ᱦᱮᱸ ᱦᱮᱸ ᱦᱮᱸ
ᱫᱤᱭᱮ ᱟᱢᱟᱜ ᱫᱚ ᱱᱚᱣᱟ ᱵᱟᱨᱮᱛᱮ ᱪᱮᱫ ᱠᱟᱛᱷᱟᱢ ᱞᱟᱹᱭᱼᱭᱟ? ᱡᱮ ᱱᱚᱣᱟ ᱱᱤᱭᱚᱢ ᱪᱟᱵᱟ ᱥᱮ ᱱᱚᱣᱟ ᱱᱤᱭᱚᱢ ᱛᱟᱦᱮᱱ ᱜᱮᱭᱟ ᱡᱮ ᱥᱮᱸᱫᱽᱨᱟ ᱫᱚ ᱢᱤᱫᱴᱟᱝ ᱠᱟᱞᱪᱟᱨ ᱠᱟᱱ ᱛᱟᱵᱚᱱᱟ᱾
ᱱᱚᱣᱟ ᱫᱚ ᱟᱵᱚᱣᱟᱜ ᱫᱚ ᱢᱟᱱᱮ ᱯᱷᱮᱰᱟᱛ ᱠᱷᱚᱱᱟᱜ ᱜᱮ ᱦᱮᱱᱟᱜ ᱟᱥᱮ ᱠᱟᱞᱪᱟᱨ ᱠᱷᱚᱱᱟᱜ ᱱᱚᱣᱟ ᱫᱚ ᱛᱟᱦᱮᱸ ᱜᱮ ᱵᱷᱟᱹᱜᱮᱭᱟ᱾
ᱦᱮᱸ ᱦᱮᱸ ᱢᱟᱱᱮ ᱯᱟᱹᱦᱤᱞ ᱦᱟᱯᱲᱟᱢ ᱠᱚᱠᱚ ᱫᱚᱦᱚ ᱟᱹᱜᱩ ᱠᱟᱜ ᱛᱟᱵᱚᱱᱟ ᱟᱵᱚ ᱦᱚᱸ ᱚᱱᱟ ᱫᱚᱦᱚ ᱚᱱᱟ ᱠᱚ ᱫᱚᱦᱚ ᱠᱟᱛᱮᱜ ᱜᱮ ᱪᱟᱞᱟ ᱦᱳᱭᱳᱜ ᱛᱟᱵᱚᱱᱟ ᱥᱮ᱾
ᱦᱩᱸ ᱦᱟᱯᱲᱟᱢ ᱠᱚᱠᱚ ᱫᱚᱦᱚ ᱦᱚᱴᱚ ᱠᱟᱫᱟ ᱡᱚᱠᱷᱚᱱ᱾
ᱦᱩᱸ ᱦᱮᱸ ᱦᱮᱸ
ᱟᱨ ᱛᱟᱦᱞᱮ ᱜᱚᱢᱠᱮ ᱱᱤᱛ ᱫᱚ ᱪᱟᱥ ᱠᱚᱫᱚ ᱵᱟᱝ ᱦᱳᱭᱳᱜ ᱠᱟᱱ ᱛᱟᱯᱮᱭᱟ?
ᱪᱟᱥ ᱠᱚᱫᱚ ᱵᱟᱝ ᱦᱳᱭᱳᱜ ᱠᱟᱱᱟ᱾ ᱟᱯᱮ ᱥᱮᱫ ᱫᱚ ᱜᱚᱢᱦᱟ ᱯᱚᱨᱚᱵᱽ ᱠᱚ ᱚᱠᱟ ᱞᱮᱠᱟ ᱠᱚ ᱢᱟᱱᱟᱣ ᱜᱮᱭᱟ?
ᱜᱚᱢᱦᱟ ᱦᱮᱸ ᱜᱚᱝᱠᱮ ᱴᱷᱤᱠ ᱱᱤᱛᱚᱜ ᱫᱚ ᱱᱚᱜᱼᱚᱭ ᱛᱟᱞᱮ ᱠᱚ ᱵᱤᱞᱮᱜ ᱠᱟᱱᱟ ᱛᱚ ᱜᱚᱢᱦᱟ ᱯᱚᱨᱚᱵᱽ ᱦᱤᱡᱩᱜ ᱠᱟᱱ ᱛᱟᱵᱚᱱᱟ᱾
ᱦᱮᱸ
ᱱᱟᱯᱟᱭ ᱜᱮᱞᱮ ᱯᱟᱞᱚᱱ ᱜᱮᱭᱟ ᱚᱱᱮ ᱛᱟᱞᱮ ᱫᱟᱨᱮ ᱚᱸᱰᱮ ᱠᱷᱚᱱᱟᱜ ᱛᱟᱞᱮ ᱟᱹᱜᱩ ᱠᱟᱛᱮᱜ ᱱᱟᱠᱷᱟᱱ ᱚᱱᱟ ᱠᱚ ᱜᱷᱟᱥᱟ ᱠᱟᱛᱮᱜ ᱱᱟᱠᱷᱟᱱ ᱢᱟᱹᱰᱤ ᱭᱟᱵᱚᱱ ᱡᱟᱦᱟᱸ ᱫᱚᱵᱚᱱ ᱞᱮᱭ ᱫᱟ ᱵᱚᱱ ᱥᱟᱱᱛᱟᱞᱤ ᱛᱮ ᱮᱸᱢ ᱢᱟᱹᱰᱤ ᱚᱱᱟ ᱠᱚᱜᱮ ᱱᱟᱠᱷᱟᱱ ᱜᱚᱢᱦᱟ ᱦᱤᱞᱳᱜ ᱫᱚᱵᱚᱱ ᱯᱤᱴᱷᱟᱹ ᱰᱳᱸᱵᱳᱠᱟ ᱚᱱᱟ ᱠᱚᱜᱮ᱾ ᱵᱮᱥᱤ ᱡᱟᱠ ᱡᱚᱢᱚᱠ ᱥᱟᱺᱦᱤᱡ ᱫᱚ ᱵᱟᱞᱮ ᱯᱟᱞᱚᱱ ᱜᱮᱭᱟ ᱳᱭᱨᱚᱠᱚᱢ ᱯᱤᱴᱷᱟᱹ ᱵᱟᱲᱟ ᱠᱟᱛᱮᱜ ᱜᱮ ᱜᱚᱢᱦᱟ ᱫᱚᱞᱮ ᱯᱟᱨᱚᱢᱟ᱾ ᱟᱸ ᱜᱚᱝᱠᱮ ᱛᱟᱦᱞᱮ ᱟᱯᱮ ᱫᱚ ᱪᱮᱫ ᱞᱮᱠᱟ ᱜᱚᱢᱦᱟ ᱯᱮ ᱯᱟᱞᱚᱱ ᱜᱮᱭᱟ?
ᱟᱞᱮ ᱚᱱᱠᱟ ᱢᱟᱱᱮ ᱛᱟᱞᱮ ᱵᱮᱞᱮ ᱡᱟᱦᱟᱸ ᱛᱟᱞᱮ ᱫᱟᱨᱮᱹ ᱠᱷᱚᱱ ᱦᱟᱞᱟᱝ ᱟᱹᱜᱩ ᱠᱟᱛᱮᱫ ᱢᱟᱱᱮ ᱟᱵᱩᱜ ᱥᱟᱯᱷᱟ ᱠᱟᱛᱮᱫ ᱢᱟᱱᱮ ᱡᱟᱦᱟᱸ ᱚᱱᱮ ᱜᱷᱟᱥᱟᱣ ᱫᱚᱠᱚ ᱟᱨᱠᱤ ᱚᱱᱟ ᱜᱷᱟᱥᱟᱣ ᱜᱷᱟᱥᱟᱣ ᱡᱩᱛ ᱠᱮᱫᱟᱵᱤᱱ ᱛᱟᱯᱚᱨᱮ ᱚᱱᱠᱟ ᱯᱮ ᱯᱳᱱ ᱢᱟᱦᱟ ᱪᱚᱸᱫᱟ ᱨᱮᱜᱮ ᱫᱚᱦᱚ ᱠᱟᱜᱼᱟᱭ ᱪᱩᱞᱦᱟᱹ ᱨᱮ᱾ ᱫᱤᱭᱮ ᱢᱟᱱᱮ ᱚᱱᱮ ᱡᱟᱦᱟᱸ ᱦᱮᱰᱮᱡ ᱢᱟᱱᱮ ᱞᱚᱞᱚ ᱛᱟᱦᱮᱱ ᱨᱮ᱾
ᱦᱳᱭ ᱦᱳᱭ᱾
ᱫᱤᱭᱮ ᱢᱟᱱᱮ ᱡᱟᱦᱟᱸᱭ ᱡᱮ ᱦᱮᱞᱳᱜ ᱜᱚᱢᱦᱟ ᱯᱚᱨᱚᱵᱽ ᱥᱮ ᱫᱤᱱ ᱟᱨᱠᱤ ᱚᱱᱮ ᱡᱟᱦᱟ ᱦᱟᱯᱲᱟᱢ ᱠᱚ ᱫᱚᱦᱚ ᱟᱹᱜᱩ ᱠᱟᱫ ᱫᱚ ᱡᱟᱦᱟᱸ ᱰᱚᱜᱚᱨ ᱥᱟᱠᱟᱢ᱾
ᱦᱮᱸ ᱜᱚᱢᱠᱮ ᱯᱤᱴᱷᱟᱹᱭᱟᱠᱚ ᱦᱳᱭ ᱦᱳᱭ᱾ ᱴᱷᱤᱠ ᱠᱟᱛᱷᱟ ᱮᱠᱫᱚᱢ ᱳ ᱟᱪᱪᱷᱟ ᱴᱷᱤᱠ ᱠᱟᱛᱷᱟ ᱜᱮᱵᱮᱱ ᱞᱟᱹᱭ ᱠᱟᱫᱟ᱾ ᱦᱮᱸ ᱜᱚᱢᱦᱟ ᱯᱚᱨᱚᱵᱽ ᱢᱤᱫᱴᱟᱝ ᱩᱸᱻ
ᱛᱟᱦᱞᱮ ᱟᱯᱮ ᱥᱮᱫ ᱫᱚ ᱵᱟᱦᱟ ᱥᱚᱦᱨᱟᱭ ᱫᱚ ᱦᱳᱭᱳᱜ ᱜᱮᱭᱟ ᱥᱮ ᱢᱟᱜ ᱢᱚᱬᱮ ᱠᱚ?
ᱵᱟᱝ ᱜᱚᱢᱠᱮ, ᱦᱳᱭ ᱫᱚ ᱦᱳᱭᱳᱜ ᱜᱮᱭᱟ ᱱᱚᱛᱮ ᱦᱚᱸ ᱵᱟᱦᱟ ᱥᱚᱦᱨᱟᱭ ᱡᱷᱚᱛᱚ ᱜᱮ ᱦᱳᱭᱳᱜ ᱛᱟᱞᱮ ᱜᱮᱭᱟ
ᱦᱮᱸ
ᱦᱮᱸ, ᱟᱯᱮᱭᱟᱜ ᱫᱚ?
ᱟᱞᱮ ᱥᱮᱫ ᱦᱚᱸ ᱦᱩᱭᱩᱜ ᱜᱮᱭᱟ ᱢᱟᱜ ᱢᱚᱬᱮ ᱴᱩᱠᱩ ᱵᱟᱝ ᱦᱩᱭᱩᱜ ᱜᱮᱭᱟ
ᱦᱮᱸ, ᱳ ᱟᱪᱪᱷᱟ ᱦᱮᱸ ᱦᱮᱸ ᱢᱟᱱᱮ ᱡᱷᱚᱛᱚ ᱟᱛᱳ ᱨᱮᱫᱚ ᱢᱟᱜ ᱢᱚᱬᱮ ᱵᱟᱝ ᱦᱳᱭᱳᱜ ᱜᱮᱭᱟ, ᱥᱮᱭ ᱠᱷᱮᱛᱨᱮ ᱨᱮ ᱢᱟᱱᱮ ᱟᱹᱰᱤ ᱠᱤᱪᱷᱩ ᱱᱤᱭᱚᱢ ᱠᱟᱱᱩᱱ ᱦᱮᱱᱟᱜ-ᱟ ᱩᱸ ᱢᱟᱱᱮ ᱚᱠᱚᱭ ᱠᱚᱨᱮᱱ ᱫᱚ ᱚᱠᱟ ᱟᱛᱳ